ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱜᱚᱝᱠᱮ
ᱜᱚᱝᱠᱮ ᱛᱚᱵᱮ ᱞᱟᱹᱭ ᱵᱮᱱ ᱪᱮᱜ ᱵᱮᱱ ᱪᱤᱠᱟᱹ ᱵᱟᱲᱟᱭᱮᱜᱼᱟ
ᱜᱚᱝᱠᱮ ᱦᱚᱸᱜ-ᱚᱭ ᱫᱩᱲᱩᱵ ᱵᱟᱲᱟ ᱦᱩᱭ ᱠᱟᱱᱟ ᱱᱤᱛᱚᱜ ᱫᱚ ᱫᱟᱠᱟ ᱦᱳᱭ ᱵᱟᱡᱟᱨ ᱥᱮᱜ ᱨᱮ ᱦᱮᱡ ᱦᱩᱭ ᱟᱠᱟᱱᱟ ᱫᱩᱲᱩᱵ ᱵᱟᱲᱟ ᱦᱩᱭᱼᱼᱼ
ᱛᱚᱵᱮ ᱱᱟᱥᱛᱟ ᱵᱟᱲᱟ ᱵᱟᱡᱟᱨ ᱥᱮᱜ ᱨᱮ
ᱦᱳᱭ ᱱᱟᱥᱛᱟ ᱵᱟᱲᱟ ᱫᱚ ᱦᱩᱭ ᱱᱟ
ᱟᱹᱞᱤᱧ ᱦᱚ ᱟᱹᱞᱤᱧ ᱦᱚᱸ ᱱᱚᱜᱼᱚᱭ ᱛᱚ ᱫᱩᱲᱩᱵ ᱫᱚ ᱛᱤᱸᱜᱩ ᱵᱟᱲᱟ ᱫᱩᱲᱩᱜ ᱛᱤᱸᱜᱩ ᱤᱱᱠᱟᱹ ᱜᱤ
ᱟᱪᱪᱷᱟ ᱟᱪᱪᱷᱟ ᱟᱪᱪᱷᱟ ᱚᱲᱟᱜ ᱠᱚᱨᱮ ᱜᱮ ᱥᱮ
ᱦᱚᱸ ᱚᱲᱟᱜ ᱠᱚᱨᱮ ᱜᱤ
ᱟᱪᱪᱷᱟ ᱚᱲᱟᱜ ᱦᱚᱲ ᱠᱚᱫᱚ ᱱᱟᱯᱟᱭ ᱵᱟᱲᱟ ᱜᱮ
ᱦᱮᱸ ᱚᱲᱟᱜ ᱦᱚᱲ ᱠᱚᱦᱚᱸ ᱡᱚᱛᱚ ᱜᱮ ᱱᱟᱯᱟᱭ ᱵᱟᱲᱟ ᱜᱮ ᱢᱮᱱᱟᱜ ᱠᱟᱜ ᱠᱚᱣᱟ ᱟᱨ ᱟᱵᱤᱱ ᱨᱮᱱ ᱜᱮ ᱚᱲᱟᱜ ᱦᱚᱲ ᱠᱚ ᱪᱮᱫ ᱞᱮᱠᱟ ᱢᱮᱱᱟᱜ ᱵᱟᱲᱟ ᱠᱟᱜ ᱠᱚᱣᱟ
ᱡᱷᱚᱛᱚ ᱜᱮ ᱱᱤᱫ ᱫᱚ ᱱᱟᱯᱟᱭ ᱵᱟᱲᱟ ᱜᱮ᱾
ᱚᱲᱟᱜ ᱨᱮᱜᱮ ᱢᱮᱱᱟᱜ ᱵᱤᱱᱟ ᱥᱮ ᱡᱟᱦᱟᱸ ᱥᱮᱱ ᱵᱟᱨᱮ ᱵᱮᱤᱱ ᱪᱟᱞᱟᱣ ᱠᱟᱱᱟ?
ᱵᱟᱭᱨᱮ ᱜᱮᱞᱤᱧ ᱦᱮᱡ ᱠᱟᱱᱟ ᱵᱟᱡᱟᱨ ᱥᱮᱫ ᱞᱤᱧ ᱢᱮᱛᱟᱜ ᱵᱤᱱᱟ ᱥᱮ᱾
ᱚᱦᱚ ᱟᱪᱪᱷᱟ ᱟᱪᱪᱷᱟ᱾
ᱦᱳᱭ ᱦᱳᱭ᱾
ᱟᱨ ᱛᱚᱵᱮ ᱜᱚᱝ ᱠᱟᱹᱡ ᱞᱟᱹᱭ ᱵᱮᱱ ᱟᱵᱮᱱ ᱥᱮᱭᱟᱜ ᱠᱷᱚᱵᱚᱨ ᱠᱚ ᱪᱮᱜ ᱞᱮᱠᱟ?
ᱠᱷᱚᱵᱚᱨ ᱠᱚ ᱟᱞᱤᱧ ᱥᱮᱜ ᱫᱚ ᱦᱚᱸᱜᱼᱚᱭ ᱪᱟᱥ ᱦᱳᱭ ᱪᱟᱥ ᱵᱟᱥ ᱠᱚ ᱪᱟᱞᱟᱜ ᱠᱟᱱᱟ᱾ ᱠᱤᱪᱷᱩ ᱜᱟᱱ ᱫᱚᱠᱚ ᱪᱟᱵᱟᱣ ᱠᱟᱫ ᱛᱟᱠᱚᱣᱟ ᱠᱤᱪᱷᱩ ᱜᱟᱱ ᱫᱚᱠᱚ ᱨᱚᱦᱚᱭ ᱠᱟᱫ ᱛᱟᱠᱚᱣᱟ, ᱱᱤᱡᱮ ᱦᱚᱸ ᱚᱱᱟ ᱪᱟᱥ ᱵᱟᱥ ᱠᱚᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ᱾ ᱵᱷᱤᱛᱟᱹ ᱢᱟᱜ ᱠᱚ᱾
ᱩᱸ ᱟᱪᱪᱷᱟ ᱟᱪᱪᱷᱟ
ᱦᱳᱭ ᱦᱳᱭ ᱫᱚ ᱪᱟᱥ ᱠᱟᱹᱢᱤ ᱠᱟᱱᱟ ᱛᱚ ᱱᱤᱛᱚᱜ ᱫᱚ ᱱᱟᱜ ᱠᱷᱟᱱ ᱥᱤᱡᱤᱱ ᱠᱟᱱᱟ ᱡᱚᱛᱚ ᱜᱮ ᱟᱫᱚ ᱪᱟᱹᱥ ᱜᱮᱠᱚ ᱠᱟᱹᱢᱤ ᱵᱟᱲᱟᱭᱫᱟ ᱾
ᱪᱟᱥ ᱫᱚ ᱱᱤᱛᱚᱜ ᱫᱚ ᱥᱤᱡᱤᱱ ᱜᱮ ᱠᱟᱱᱟ ᱪᱟᱥ ᱠᱟᱹᱢᱤ ᱨᱮᱱᱟᱜ ᱫᱚ ᱟᱨ ᱱᱚᱣᱟ ᱠᱚ ᱵᱟᱵᱚᱱ ᱪᱟᱥ ᱡᱚᱝᱚᱜ ᱠᱷᱟᱱ ᱫᱚ ᱟᱫᱚ ᱦᱟᱸᱜ ᱪᱮᱛ ᱵᱚᱱ ᱡᱚᱢᱟ?
ᱦᱳᱭ ᱚᱱᱟ ᱞᱟᱹᱜᱤᱫ ᱜᱮᱛᱚ ᱪᱟᱥ ᱫᱚ ᱜᱚᱝᱠᱮ᱾ ᱢᱮ ᱦᱟᱯᱮᱱ ᱫᱤᱱ
ᱱᱚᱣᱟ ᱫᱚ ᱱᱤᱡᱮᱨᱟᱜ ᱦᱚᱸ ᱦᱩᱭᱩᱜᱚᱜ ᱠᱟᱱᱟ ᱟᱨ ᱡᱟᱦᱟᱸᱭ ᱯᱚᱨᱮᱨ ᱠᱚ ᱢᱮᱱᱟᱜ ᱠᱚᱣᱟ ᱮᱴᱟᱜ ᱠᱩ ᱩᱝᱠᱩ ᱠᱚᱣᱟᱜ ᱦᱚᱸᱦᱩᱭᱩᱜᱚᱜ ᱠᱟᱱᱟ ᱾
ᱦᱳᱭ ᱦᱳᱭ ᱦᱳᱭ ᱾
ᱱᱚᱝᱠᱟ ᱠᱚᱛᱮ ᱜᱮᱛᱚ ᱢᱟᱱᱮ ᱡᱤᱭᱚᱱ ᱫᱚ ᱠᱷᱟᱸᱰᱟᱜ ᱠᱟᱱᱟ ᱜᱚᱝᱠᱮ ᱾ ᱩᱸ ᱫᱤᱥᱚᱢ ᱦᱚᱸ ᱥᱮ ᱡᱤᱭᱚᱱ ᱦᱚᱸ ᱟᱵᱚ
ᱦᱚᱭ ᱟᱵᱚ ᱦᱚᱸᱵᱚᱱ ᱟᱹᱥᱩᱞᱚᱜ ᱠᱟᱱᱟ ᱟᱨ ᱟᱨ ᱠᱚ ᱞᱟᱹᱜᱤᱫ ᱦᱚᱸᱵᱚᱱ ᱮᱢᱟ ᱠᱚ ᱠᱟᱱᱟ ᱠᱟᱹᱣᱰᱤ ᱫᱟᱨᱟᱭ ᱛᱮ ᱦᱳᱭ ᱦᱳᱭ ᱩᱱᱠᱩ ᱢᱟ ᱢᱮᱱᱟᱜ ᱠᱚ ᱜᱮᱭᱟ ᱦᱳᱭ
ᱢᱤᱫᱴᱟᱝ ᱜᱮ ᱡᱤᱱᱤᱥ ᱫᱚᱢᱮ ᱡᱚᱛᱚ ᱦᱚᱲᱮ ᱟᱹᱥᱞᱮᱜ ᱵᱚᱱᱟ ᱾
ᱦᱳᱭ ᱛᱚᱵᱮ ᱟᱵᱚ ᱥᱩᱢᱩᱝ ᱫᱚ ᱵᱟᱝ ᱟᱵᱚ ᱵᱚᱱ ᱠᱷᱟᱴᱟᱜ ᱠᱟᱱᱟ ᱚᱸᱭ ᱟᱵᱚ ᱫᱚ ᱫᱟᱲᱮ ᱢᱮᱱᱟᱜ ᱛᱟᱵᱚᱱᱟ ᱵᱩᱫᱷᱤ ᱢᱮᱱᱟᱜ ᱛᱟᱵᱚᱱᱟ ᱠᱟᱹ ᱛᱮᱵᱚᱱ ᱠᱷᱟᱴᱟᱣᱟᱜ ᱠᱟᱱᱟ ᱟᱨᱠᱤ ᱚᱱᱟ ᱪᱮᱛᱟᱱ ᱨᱮ ᱦᱳᱭ ᱪᱮᱫ ᱞᱮᱠᱟ ᱛᱮ ᱯᱨᱥᱮᱥ ᱞᱮᱱ ᱠᱷᱟᱱ ᱵᱷᱟᱜᱮ ᱦᱩᱭᱩᱜᱼᱟ ᱦᱳᱭ ᱦᱳᱭ ᱛᱟᱦᱞᱮ ᱚᱱᱛᱮ ᱫᱚ ᱪᱟᱥ ᱠᱟᱹᱢᱤ ᱠᱚ ᱛᱤᱱ ᱦᱟᱹᱨᱤᱡ ᱜᱚᱝᱠᱮ?
ᱟᱞᱮ ᱥᱮᱫ ᱫᱚ ᱦᱟᱸᱜ ᱜᱚᱝᱠᱮ ᱪᱟᱥ ᱠᱟᱹᱢᱤ ᱠᱚᱫᱚ ᱱᱟᱜᱼᱚᱭ ᱥᱟᱹᱛ ᱞᱮᱠᱟ ᱥᱟᱹᱛ ᱠᱟᱱᱟ ᱾
ᱟᱪᱪᱷᱟ ᱟᱪᱪᱷᱟ ᱟᱪᱪᱷᱟ᱾ ᱚ ᱚ ᱟᱹᱰᱤ ᱯᱮ ᱩᱥᱟᱹᱨᱟ ᱜᱚᱫ ᱟ ᱠᱟᱫᱟ ᱜᱚᱝᱠᱮ ᱟᱯᱮ ᱫᱚ ᱛᱟᱦᱞᱮ᱾
ᱦᱚᱸ ᱩᱥᱟᱹᱨᱟᱭ ᱜᱮᱭ ᱦᱩᱭᱩᱜᱼᱟ ᱾ ᱫᱟᱜ ᱫᱤᱱ ᱛᱚ ᱟᱨᱦᱚᱸᱭ ᱫᱟᱨᱟᱭ ᱠᱟᱱᱟ ᱱᱟᱦᱟᱜ ᱟᱹᱰᱤ ᱞᱚᱜᱚᱱ ᱜᱮ᱾
ᱦᱚᱸ ᱦᱚᱸ ᱦᱚᱸ᱾
ᱟᱫᱚ ᱚᱱᱟ ᱞᱟᱦᱟ ᱨᱮᱜᱮ ᱟᱫᱚ ᱫᱟᱨᱮ ᱵᱟᱲᱟ ᱞᱮᱱᱠᱷᱟᱱ ᱚᱱᱟᱼᱼ ᱟᱨᱦᱚᱸᱚᱜ ᱵᱮᱥᱚᱜᱼᱟ ᱟᱨ ᱯᱷᱮᱨ ᱱᱟᱯᱟᱭᱚᱜᱼᱟ ᱟᱨᱼᱼ ᱫᱟᱜ ᱦᱚᱸ ᱵᱟᱭ ᱠᱷᱚᱛᱤ ᱫᱟᱲᱮᱭᱟᱜᱼᱟ ᱾
ᱦᱳᱭ ᱟᱨ ᱥᱚᱢᱚᱭ ᱫᱚᱦᱚ ᱠᱟᱛᱮᱫ ᱜᱮ ᱨᱚᱦᱚᱭ ᱫᱚ ᱞᱟᱹᱠᱛᱤᱼᱼ
ᱦᱟᱱᱟ ᱦᱟᱸᱜ ᱫᱟᱜ ᱫᱤᱱᱮᱢ ᱨᱚᱦᱚᱭ ᱠᱟᱫᱟ ᱟᱫᱚ ᱩᱱᱫᱤᱱ ᱫᱚ ᱦᱟᱱᱮ ᱫᱟᱜ ᱦᱚᱭ ᱫᱟᱜ ᱟᱢ ᱠᱟᱱᱟ ᱟᱫᱚ ᱨᱚᱦᱚᱭ ᱨᱮᱢᱟ ᱢᱮᱱᱟᱜᱼᱟ ᱚᱱᱟ ᱟᱫᱚ ᱩᱱᱩᱢ ᱟᱠᱟᱱ ᱠᱷᱟᱱᱡ ᱫᱚ ᱟᱫᱚ ᱚᱱᱟ ᱫᱚ ᱦᱟᱱᱮ ᱜᱟᱞᱟᱣ ᱟᱠᱟᱱᱟ᱾
ᱵᱟᱝ ᱜᱚᱞᱟᱣ ᱠᱟᱱᱟ ᱦᱳᱭ ᱟᱫᱚ ᱵᱟᱝ ᱦᱳᱭ ᱞᱮᱱᱟ ᱚᱱᱟ ᱫᱚ
ᱦᱩᱸ᱾
ᱟᱫᱚ ᱛᱚᱠᱷᱚᱱ ᱫᱚ ᱚᱠᱟᱨᱮ ᱪᱟᱨᱟ ᱠᱚᱦᱚᱸ ᱵᱤᱱ ᱧᱟᱢᱟ ᱚᱱᱮ ᱚᱱᱟ ᱢᱤᱫᱴᱟᱝ ᱥᱚᱢᱚᱥᱥᱟ ᱨᱮᱱᱟᱜ ᱵᱮᱯᱟᱨ
ᱪᱟᱨᱟ ᱠᱚᱦᱚᱸ ᱵᱟᱭ ᱡᱩᱫᱤ ᱧᱟᱢ ᱞᱮᱱᱠᱟᱱᱡ ᱫᱚ ᱟᱫᱚ ᱪᱤᱠᱟᱹᱛᱮ ᱱᱟᱦᱜ ᱟᱵᱮᱱ ᱢᱟ ᱞᱟᱦᱟ ᱨᱮᱵᱮᱱ ᱪᱟᱵᱟᱠᱟᱜᱼᱟ ᱪᱟᱨᱟ ᱠᱚᱫᱚ᱾
ᱪᱟᱵᱟᱣ ᱠᱟᱜᱼᱟ ᱟᱫᱚᱸ
ᱟᱫᱚ ᱚᱱᱮ ᱱᱮᱛᱟᱨ ᱫᱚ ᱱᱟᱦᱟᱜ ᱟᱫᱚ ᱟᱞᱮ ᱥᱮᱫᱟᱜ ᱥᱤᱥᱴᱮᱢ ᱛᱮᱫᱚ ᱚᱱᱟ ᱞᱟᱦᱟ ᱨᱮᱜᱮ ᱡᱩᱫᱤ ᱚᱠᱟᱥᱮᱫ ᱡᱟᱦᱟᱸ ᱡᱟᱭᱜᱟ ᱨᱮ ᱫᱟᱜ ᱠᱚ ᱰᱷᱮᱨ ᱡᱚᱢᱟ ᱛᱟᱦᱮᱱᱟ ᱟᱫᱚ ᱚᱱᱟ ᱠᱚ ᱠᱷᱮᱛᱨᱮ ᱞᱟᱹᱜᱤᱫ ᱫᱚ ᱱᱟᱜ ᱪᱮᱨᱟ ᱠᱚ ᱫᱚᱦᱚ ᱠᱟᱜᱼᱟ᱾
ᱦᱮᱸ ᱦᱮᱸ ᱦᱮᱸ᱾
ᱚᱱᱟᱜᱮ ᱟᱫᱚ ᱚᱸᱰᱮ ᱠᱷᱚᱱᱜᱮ ᱛᱩᱫ ᱠᱟᱛᱮᱫ ᱟᱫᱚ ᱦᱟᱱᱟ ᱨᱮᱠᱚ ᱤᱭᱟᱹ ᱠᱮᱫ ᱜᱮ ᱨᱚᱦᱚᱭ ᱠᱮᱫᱼᱟ ᱚᱱᱟ ᱫᱚ ᱦᱟᱸᱜ ᱩᱱᱼᱼ ᱱᱚᱱᱛᱮᱫᱚ ᱟᱫᱚ ᱵᱚᱨᱚ ᱧᱚᱜᱚᱜᱼᱟ ᱥᱮ ᱪᱮᱫ ᱟᱫᱚᱼᱼ
ᱦᱳᱭ ᱦᱳᱭ ᱵᱚᱲᱚ ᱧᱚᱜᱚᱜᱼᱟ ᱛᱟᱨᱯᱚᱨᱮ ᱜᱚᱝᱠᱮ ᱦᱳᱭ᱾ ᱟᱫᱚ ᱱᱚᱛᱮ ᱤᱭᱟᱹ ᱞᱮᱱᱠᱷᱟᱱ
ᱦᱩᱸ᱾
ᱱᱚᱛᱮ ᱡᱚᱠᱷᱚᱱ ᱚᱱᱟ ᱪᱟᱨᱟ ᱵᱤᱱ ᱮᱢᱟᱜᱣᱟᱜᱼᱟ ᱦᱟᱱᱛᱮ ᱛᱚ ᱠᱚᱢᱚᱜᱼᱟ ᱜᱚᱢᱠᱮ᱾
ᱵᱟᱭ ᱠᱚᱢᱚᱜᱼᱟ ᱠᱚᱢ ᱫᱚ ᱵᱟᱭ ᱠᱚᱢᱚᱜᱼᱟ ᱛᱚ ᱚᱱᱟ ᱫᱚ ᱚᱱᱟ ᱦᱤᱥᱟᱹᱵᱽ ᱛᱮᱜᱮ ᱛᱚ ᱪᱟᱨᱟ ᱫᱚ ᱞᱟᱜᱟᱣ ᱦᱩᱭᱩᱜ ᱠᱟᱱᱟ᱾
ᱦᱳᱭ ᱦᱳᱭ ᱚᱱᱟ ᱦᱚᱸ ᱠᱷᱟᱱ ᱟᱫᱚ ᱯᱟᱛᱞᱟ ᱧᱚᱜ ᱞᱟᱜᱟᱣ ᱦᱳᱭᱳᱜᱼᱟ᱾ ᱦᱮᱞᱳ
ᱦᱩᱸ᱾ ᱜᱩᱱ ᱱᱤᱡᱮ ᱛᱚ ᱚᱱᱟ ᱫᱚ ᱢᱟᱱᱮ ᱮᱠᱥᱯᱮᱨᱤᱭᱮᱱᱥ ᱢᱮᱱᱟᱜᱼᱟ ᱥᱮ ᱟᱫᱚᱼᱼ ᱩᱱᱟᱹᱜ ᱜᱟᱱ ᱫᱚ ᱵᱟᱰᱟᱭ ᱢᱮᱱᱟᱜ ᱠᱟᱫᱟ ᱡᱮ ᱪᱟᱨᱟ ᱫᱚ ᱟᱫᱚ ᱵᱟᱭ ᱠᱚᱢᱟᱜᱼᱟ ᱡᱟᱦᱟᱸ ᱛᱮ ᱵᱚᱨᱚᱝ ᱪᱟᱨᱟ ᱫᱚ ᱟᱨᱦᱚᱸ ᱱᱮᱥᱤ ᱛᱮ ᱜᱮ ᱫᱚᱦᱚᱭ ᱦᱩᱭᱩᱜᱼᱟ᱾
ᱦᱳᱭ ᱪᱟᱨᱟ ᱫᱚ ᱵᱮᱥᱤ ᱜᱮ ᱫᱚᱦᱚ ᱞᱟᱹᱠᱛᱤ ᱠᱟᱱᱟ᱾ ᱪᱮᱫᱟᱜ ᱥᱮ ᱠᱚᱢ ᱞᱮᱱᱠᱷᱟᱱ ᱟᱫᱚ ᱚᱠᱟ ᱨᱮᱵᱤᱱ ᱯᱟᱸᱡᱟ ᱜᱚᱫᱟ᱾ ᱟᱨ ᱵᱮᱥᱤ ᱞᱮᱱᱠᱷᱟᱱ ᱚᱱᱟ ᱢᱟ ᱴᱷᱤᱠ ᱜᱮᱭᱟ᱾
ᱟᱨ ᱟᱫᱮᱣ ᱩᱱᱫᱚ ᱚᱠᱚᱭᱮ ᱮᱢᱟ ᱵᱮᱱᱟ ᱠᱤ?
ᱦᱳᱭ ᱦᱳᱭ ᱡᱚᱛᱚ ᱦᱚᱲᱟᱜ ᱜᱮᱛᱚ ᱨᱚᱦᱚᱭ ᱥᱤᱡᱤᱱ ᱠᱟᱱᱟ ᱥᱮ ᱡᱚᱛᱚ ᱦᱚᱲ ᱜᱮᱠᱚ ᱨᱚᱦᱚᱭᱟ᱾
ᱛᱚᱵᱮ ᱜᱚᱝᱠᱮ ᱟᱯᱮ ᱥᱮᱫ ᱫᱚ ᱯᱟᱴ ᱠᱚᱠᱚ ᱨᱚᱦᱚᱭ ᱵᱟᱲᱟᱭ ᱜᱮᱭᱟ ᱥᱮ ᱵᱟᱝ?
ᱯᱟᱴ ᱠᱚ ᱵᱟᱝ ᱜᱚᱢᱠᱮ ᱯᱟᱴ ᱢᱟᱴ ᱫᱚ ᱵᱟᱝ᱾
ᱯᱟᱴ ᱠᱚ ᱪᱟᱱᱟ ᱠᱚ᱾
ᱪᱟᱱᱟ ᱠᱚ ᱵᱟᱝᱜᱮ᱾ ᱚ